ᱦᱩᱸ, ᱟᱸᱡᱚᱢᱚᱜ ᱠᱟᱱᱟ ᱾
ᱦᱮᱸ ᱾ ᱱᱮ ᱚᱠᱟ ᱠᱚᱨᱮ?
ᱦᱮᱸ, ᱚᱲᱟᱜ ᱨᱮᱜᱮ ᱾
ᱚᱲᱟᱜ ᱨᱮᱜᱮ ᱢᱮᱱᱟᱜ ᱠᱟᱜ ᱞᱤᱧ ᱾
ᱠᱟᱹᱢᱤ ᱠᱚᱫᱚ ᱯᱮ ᱥᱟᱹᱛ ᱠᱮᱫᱟ?
ᱦᱳᱭ, ᱡᱚᱢ ᱠᱟᱹᱢᱤ ᱱᱤᱛᱚᱜ ᱢᱟᱡᱟᱱ ᱵᱮᱲᱟ ᱡᱚᱢ ᱠᱟᱹᱢᱤ ᱫᱚ ᱥᱟᱹᱛ ᱠᱟᱱᱟ ᱾
ᱚᱱᱟ ᱜᱮᱛᱚ ᱚᱱᱟ ᱜᱮᱛᱚ ᱢᱮᱱ ᱠᱟᱹᱢᱤ ᱫᱚ, ᱡᱚᱢ ᱠᱟᱹᱢᱤ ᱜᱮ ᱢᱮᱱ ᱠᱟᱹᱢᱤ ᱠᱟᱱ ᱛᱟᱵᱚᱱᱟ ᱡᱚᱢ ᱵᱮᱜᱚᱨ ᱠᱤ ᱟᱨ ᱠᱟᱹᱢᱤ ᱜᱟᱱᱚᱜᱼᱟ ᱾
ᱦᱳᱭ ᱾ ᱞᱟᱦᱟᱛᱮ ᱞᱟᱡ ᱢᱟᱲᱟᱝ ᱧᱮᱞ ᱦᱩᱭᱩᱜᱼᱟ ᱾
ᱦᱮᱸ, ᱛᱚᱵᱮ ᱜᱮ ᱠᱟᱹᱢᱤ ᱜᱟᱱᱚᱜᱼᱟ ᱾
ᱦᱳᱭ ᱾
ᱟᱨ ᱱᱤᱭᱟᱹ ᱢᱟ ᱚᱱᱮ ᱚᱱᱠᱟ ᱚᱱᱟ ᱜᱮ ᱛᱟᱭᱚᱢ ᱦᱩᱭᱩᱜ ᱟᱨ ᱠᱟᱹᱢᱤ ᱜᱮ ᱢᱟᱲᱟᱝ ᱦᱩᱭᱩᱜ ᱠᱟᱱᱟ ᱛᱚ, ᱟᱫᱚ ᱚᱲᱟᱜ ᱠᱚᱨᱮ ᱫᱚᱠᱚ ᱢᱮᱱ ᱜᱮᱭᱟ ᱾
ᱚ ᱾ ᱞᱟᱡ ᱵᱟᱢ ᱵᱤ ᱞᱮᱱᱠᱷᱟᱱ ᱪᱤᱠᱟᱹᱛᱮ ᱵᱟᱢ ᱠᱟᱹᱢᱤᱭᱟ ᱾ ᱩᱸᱦᱩᱸᱜ, ᱠᱟᱹᱢᱤ ᱫᱚ ᱵᱟᱝ ᱜᱟᱱᱚᱜ ᱾
ᱮ ᱟᱨ ᱛᱟᱦᱚᱞᱮ ᱠᱷᱟᱡ
ᱱᱤᱛᱚᱜ ᱫᱚ ᱡᱤᱨᱟᱹ ᱵᱟᱲᱟ ᱦᱩᱭ ᱟᱠᱟᱱᱟ, ᱡᱤᱨᱟᱹ ᱵᱟᱲᱟ ᱦᱩᱭ ᱟᱠᱟᱱᱟ ᱾
ᱦᱳᱭ, ᱡᱤᱨᱟᱹᱣ ᱵᱟᱲᱟ ᱦᱩᱭ ᱟᱠᱟᱱᱟ ᱾
ᱩᱦᱩᱸ ᱾
ᱰᱮᱨ ᱠᱟᱹᱢᱤ ᱠᱟᱹᱥᱱᱤ ᱠᱚ
ᱠᱟᱹᱢᱤ ᱠᱟᱹᱥᱱᱤ ᱠᱚᱫᱚ ᱱᱤᱛ ᱢᱟ ᱛᱚᱞᱟ ᱤᱨ ᱠᱚ ᱛᱚᱞᱟ ᱮᱨ ᱠᱚ ᱦᱳᱭᱳᱜ ᱠᱟᱱᱟ
ᱚ
ᱟᱨ ᱥᱮᱨᱚᱠᱚᱢ ᱚᱱᱠᱟᱱᱟᱜ ᱠᱟᱢᱤ ᱠᱚᱫᱚ ᱡᱟᱦᱟᱸᱭ ᱥᱚᱵᱽᱡᱤ ᱢᱚᱵᱡᱤ ᱠᱚ ᱪᱟᱥ ᱦᱩᱭᱩᱜᱼᱟ ᱚᱱᱟ ᱵᱟᱹᱫ ᱵᱟᱹᱭᱦᱟᱹᱲ ᱠᱚ ᱠᱟᱹᱴᱤᱡ ᱠᱚ ᱯᱷᱟᱨᱪᱟᱭ ᱮᱫᱟ
ᱦᱮᱸ ᱦᱮᱸ
ᱱᱚᱜᱼᱚᱭ ᱵᱚᱨᱥᱟ ᱦᱤᱡᱩᱜ ᱛᱮᱛᱚ ᱱᱚᱜᱼᱚᱭ ᱮᱠᱷᱚᱱ ᱢᱤᱫ ᱰᱮᱲ ᱢᱟᱥ ᱜᱟᱱ ᱫᱚ ᱮᱠᱷᱚᱱ ᱫᱚ
ᱮᱠᱷᱚᱱᱚ ᱮᱠᱷᱚᱱᱚ ᱫᱮᱨᱤ ᱜᱮᱭᱟᱛᱚ ᱵᱚᱨᱥᱟ ᱫᱚ
ᱦᱳᱭ ᱟᱫᱚ ᱪᱮᱫ ᱠᱚ ᱦᱮᱸ
ᱢᱮᱭᱟᱝ ᱥᱮᱫ ᱛᱮᱜᱮ ᱵᱚᱨᱥᱟ ᱤᱭᱟᱹ ᱫᱚ ᱵᱚᱞᱚᱜ ᱠᱟᱱᱟ ᱟᱥᱟᱲ ᱵᱚᱸᱜᱟ ᱫᱚ
ᱦᱮᱸ ᱦᱮᱸ ᱜᱟᱯᱟ ᱴᱩᱠᱩᱱ ᱛᱟᱦᱚᱞᱮ ᱜᱟᱯᱟ ᱩ ᱥᱚᱝᱠᱨᱟᱱᱛᱤ ᱡᱷᱮᱴ ᱵᱚᱸᱜᱟ
ᱜᱟᱯᱟᱜᱮ ᱢᱩᱪᱟᱹᱫ ᱡᱷᱮᱸᱴ ᱵᱚᱸᱜᱟ ᱫᱚ
ᱚᱻ
ᱡᱷᱮᱸᱴ ᱵᱚᱸᱜᱟ ᱢᱩᱪᱟᱹᱫ ᱞᱮᱱᱠᱷᱟᱡ ᱜᱮ ᱢᱮᱭᱟᱝ ᱠᱷᱚᱱ ᱫᱚ ᱟᱥᱟᱲ ᱵᱚᱸᱜᱟ ᱵᱚᱞᱚᱜ ᱠᱟᱱᱟ ᱯᱩᱭᱞᱩ
ᱚ
ᱟᱹᱰᱤ ᱥᱤᱛᱩᱝ ᱥᱤᱛᱩᱝ ᱠᱟᱱᱟ ᱟᱞᱮ ᱥᱮᱱ ᱫᱚ
ᱦᱩᱸ ᱥᱤᱛᱩᱝ ᱦᱩᱸ ᱚᱱᱠᱟ ᱢᱟᱡᱷᱮ ᱢᱚᱫᱫᱷᱮ ᱚᱠᱟ ᱠᱚ ᱥᱚᱢᱚᱭ ᱪᱚ ᱫᱟᱜ ᱵᱟᱲᱟᱭᱮᱫᱟ ᱟᱨ ᱵᱟᱠᱷᱟᱱ ᱫᱚ ᱫᱚᱢᱮ ᱥᱤᱛᱩᱝ ᱠᱟᱜ ᱠᱟᱱᱟᱭ
ᱟᱯᱮ ᱥᱮᱫ ᱫᱚ ᱵᱤᱨ ᱫᱤᱥᱚᱢ ᱥᱮ ᱱᱚᱝᱠᱟ
ᱦᱩᱸ ᱢᱟᱡᱷᱟ ᱢᱟᱹᱡᱷᱤ ᱟᱨᱠᱤ ᱫᱚᱢᱮ ᱦᱳᱭ ᱵᱤᱨ ᱨᱮᱫᱚ ᱥᱟᱨᱡᱚᱢ ᱵᱤᱨ ᱠᱚᱫᱚ ᱥᱩᱨ ᱜᱮ ᱛᱟᱞᱮᱭᱟ ᱟᱞᱮ ᱴᱷᱮᱱ
ᱚ
ᱫᱚᱢᱮ ᱫᱚ ᱵᱟᱭ ᱥᱟᱺᱜᱤᱧᱟ
ᱦᱮᱸ
ᱛᱟᱲᱟᱢᱛᱮ ᱛᱟᱲᱟᱢᱛᱮ ᱪᱟᱞᱟᱣ ᱞᱮᱱᱠᱷᱟᱱ ᱠᱩᱲᱤ ᱯᱚᱸᱪᱤᱥ ᱢᱤᱱᱤᱴ ᱜᱟᱱ ᱞᱟᱜᱟᱜᱼᱟ
ᱟᱨ ᱟᱞᱮ ᱥᱮᱫ ᱫᱚ ᱟᱞᱮᱥᱮᱫ ᱫᱚ ᱠᱩᱞᱦᱤ ᱢᱩᱪᱟᱹᱫ ᱠᱷᱚᱱᱜᱮ ᱵᱤᱨ ᱟᱨ ᱱᱚᱛᱮ ᱠᱩᱞᱦᱤ ᱢᱩᱪᱟ. ᱫ ᱠᱷᱚᱱ ᱜᱮ ᱵᱟᱹᱭᱦᱟᱹᱲ
ᱚᱸ
ᱪᱮᱛᱟᱱ ᱠᱩᱞᱦᱤ ᱢᱩᱪᱟᱹᱫ ᱫᱚ ᱵᱤᱨ ᱟᱨ ᱞᱟᱛᱟᱨ ᱠᱩᱞᱦᱤ ᱢᱩᱪᱟᱹᱫ ᱠᱷᱚᱱ ᱫᱚ ᱵᱟᱹᱭᱦᱟᱹᱲ ᱢᱮᱱᱟᱜ ᱠᱟᱫᱟ
ᱚ ᱥᱩᱨ ᱨᱮ ᱵᱤᱨ ᱠᱷᱟᱱ ᱢᱟ ᱫᱚᱢᱮ ᱥᱮᱸᱫᱽᱨᱟ ᱠᱚᱢ ᱪᱟᱞᱟᱣ ᱠᱟᱱᱟ ᱵᱟᱹᱵᱩ
ᱥᱮᱸᱫᱽᱨᱟ ᱠᱚᱫᱚ ᱚᱠᱟᱨᱮ ᱟᱞᱮ ᱵᱤᱨ ᱜᱮ ᱵᱟᱞᱮ ᱥᱮᱸᱫᱽᱨᱟᱭ ᱜᱮᱭᱟ ᱟᱞᱮ ᱫᱚ ᱢᱟᱴ ᱥᱮᱫ ᱞᱮ ᱥᱮᱸᱫᱽᱨᱟᱭ ᱜᱮᱭᱟ
ᱚ ᱟᱫᱚ ᱠᱟᱹᱴᱤᱡ ᱠᱚᱨᱮ ᱫᱚ
ᱮᱸᱜ
ᱠᱟᱹᱴᱤᱡ ᱦᱚᱯᱚᱱ ᱨᱮᱫᱚ ᱵᱟᱢ ᱥᱮᱸᱫᱽᱨᱟ ᱵᱟᱲᱟ ᱟᱠᱟᱫ ᱜᱮ ᱩᱱᱟᱹᱜ ᱥᱩᱨ ᱨᱮ ᱛᱟᱯᱮ ᱵᱤᱨ
ᱥᱩᱨ ᱵᱤᱨ ᱨᱮᱫᱚ ᱵᱟᱞᱮ ᱪᱟᱞᱟᱜ ᱜᱮᱭᱟ ᱥᱮᱸᱫᱽᱨᱟ ᱜᱮ
ᱚᱸ
ᱵᱤᱨ ᱠᱚᱫᱚ ᱠᱚ ᱢᱮᱱᱮ ᱥᱮᱨᱚᱠᱚᱢ ᱵᱤᱨ ᱠᱚᱨᱮ ᱫᱚ ᱢᱟᱱᱮ ᱪᱮᱫ ᱠᱚ ᱜᱟᱡᱟᱲ ᱜᱮᱭᱟ ᱛᱚ ᱟᱫᱚ ᱥᱮᱨᱚᱠᱚᱢ ᱵᱟᱠᱚ ᱧᱟᱢ ᱦᱚᱞᱚᱜᱼᱟ ᱡᱟᱦᱟᱱ ᱠᱚᱜᱮ ᱟᱫᱚ ᱟᱹᱰᱤ ᱤᱭᱟᱹ ᱜᱮ ᱵᱩᱡᱷᱟᱹᱜᱼᱟ ᱟᱨᱠᱤ
ᱟᱪᱪᱷᱟ ᱟᱪᱪᱷᱟ
ᱢᱟᱱᱮ ᱥᱟᱵ ᱵᱟᱲᱟ ᱠᱚ ᱚᱸᱰᱮ ᱥᱮᱸᱫᱽᱨᱟ ᱠᱚ ᱟᱹᱰᱤ ᱚᱥᱩᱵᱤᱫᱷᱟ
ᱚ
ᱟᱫᱚ ᱚᱱᱟ ᱛᱮᱜᱮ ᱟᱫᱚ ᱡᱟᱜᱮ ᱟᱞᱮ ᱫᱚ ᱥᱩᱫᱷᱩ ᱢᱟᱴᱷ ᱥᱮᱫ ᱜᱮ ᱪᱟᱞᱟ ᱵᱟᱲᱟ ᱦᱩᱭᱩᱜᱼᱟ
ᱚᱻ
ᱱᱤᱱᱠᱟᱹ ᱠᱟᱹᱴᱤᱡ ᱥᱚᱢᱚᱭ ᱫᱚ ᱮᱠᱮᱱ ᱜᱤᱫᱽᱨᱟᱹ ᱜᱤᱫᱽᱨᱟᱹ ᱫᱚ ᱪᱟᱞᱟᱣ ᱵᱟᱲᱟ ᱦᱩᱭ ᱠᱟᱱ ᱜᱮᱭᱟ ᱵᱤᱨ ᱥᱮᱫ ᱫᱚ ᱤᱱᱠᱟᱹ ᱥᱮᱸᱫᱽᱨᱟ ᱞᱮᱠᱟᱜᱮ
ᱩ ᱟᱪᱪᱷᱟ ᱟᱪᱪᱷᱟ ᱟᱫᱚ ᱥᱟᱱᱛᱟᱲ ᱠᱚ ᱩ ᱟᱵᱚ ᱥᱟᱱᱛᱟᱲ ᱫᱚ ᱪᱮᱫ ᱠᱚᱵᱚᱱ ᱵᱚᱸᱜᱟ ᱵᱩᱨᱩᱭᱟ ᱵᱚᱸᱜᱟ ᱵᱩᱨᱩ ᱠᱚᱣᱟᱜ ᱧᱩᱛᱩᱢ ᱠᱚᱢ ᱵᱟᱲᱟᱭᱟ?
ᱵᱚᱸᱜᱟ ᱵᱩᱨᱩ ᱠᱚᱣᱟᱜ ᱧᱩᱛᱩᱢ ᱵᱚᱸᱜᱟ ᱵᱩᱨᱩ ᱠᱚᱣᱟᱜ ᱫᱚ ᱦᱮᱸ ᱪᱮᱫ ᱵᱚᱱ ᱵᱚᱸᱜᱟ ᱵᱩᱨᱩᱭᱟ ᱯᱚᱨᱚᱵᱽ ᱨᱮᱭᱟᱜ ᱧᱩᱛᱩᱢ ᱠᱚᱫᱚ ᱵᱟᱰᱟᱭ ᱢᱮᱱᱟᱜᱼᱟ ᱮᱱᱠᱷᱟᱱ ᱟᱫᱚ ᱵᱚᱸᱜᱟᱼᱵᱩᱨᱩ ᱠᱚᱫᱚ ᱥᱮᱨᱚᱠᱚᱢ ᱛᱚ ᱟᱫᱚ ᱩᱱᱠᱩ ᱫᱚ ᱩᱭᱦᱟᱹᱨ ᱠᱚ ᱦᱩᱭᱩᱜ ᱟ ᱛᱚ
ᱦᱮ ᱩᱭᱦᱟᱹᱨ ᱠᱚ ᱦᱩᱭᱩᱜᱼᱟ ᱪᱮᱫ ᱪᱮᱞᱮ ᱪᱮᱞᱮ ᱠᱚ ᱠᱟᱹᱴᱤᱡ ᱞᱟᱹᱭ ᱛᱟᱞᱟᱝ ᱢᱮ ᱪᱮᱫ ᱠᱚᱢ ᱵᱟᱲᱟᱭᱟ
ᱟᱞᱮ ᱥᱮᱱ ᱫᱚ ᱟᱞᱮ ᱡᱮᱢᱚᱱ ᱟᱞᱮ ᱴᱷᱮᱱ ᱚᱸᱰᱮ ᱫᱚ ᱦᱚᱜᱼᱚᱭ ᱤᱭᱟᱹ ᱠᱷᱚᱱ ᱱᱤᱭᱟᱹ ᱵᱟᱨᱫᱚᱞᱮ ᱤᱭᱟᱹᱭ ᱱᱟ ᱮᱨᱚᱜᱱᱟ ᱦᱚᱞᱟ ᱢᱟᱫᱷᱮᱨ ᱜᱮ
ᱚ
ᱱᱤᱭᱟᱹ ᱫᱚ ᱤᱭᱟᱹ ᱧᱩᱛᱩᱢ ᱛᱮ ᱦᱚᱜᱼᱚᱸᱚᱭ ᱮᱨᱟᱯᱷᱚᱲ ᱧᱩᱛᱩᱢᱛᱮ
ᱚ ᱟᱪᱪᱷᱟ ᱟᱪᱪᱷᱟ
ᱟᱫᱚ ᱮᱨᱚᱜ ᱱᱤᱭᱟᱹ ᱫᱚ ᱮᱨᱚᱜ ᱮᱱᱟᱞᱮ ᱡᱮᱱᱚ ᱟᱨᱠᱤ ᱦᱩᱲᱩ ᱠᱚ ᱱᱟᱯᱟᱭ ᱛᱮ ᱦᱩᱭᱩᱜ ᱛᱟᱞᱮᱢᱟ ᱡᱮᱱᱚ ᱡᱟᱱᱟᱢᱚᱜ ᱦᱩᱲᱩ ᱠᱚ ᱢᱚᱡᱽ ᱜᱮ ᱥᱟᱶᱛᱮ ᱟᱯᱱᱟᱨ ᱨᱮ ᱡᱟᱦᱟᱸ ᱞᱮ ᱢᱟᱴᱷ ᱛᱮᱞᱮ ᱯᱷᱮᱰᱚᱜᱼᱟ ᱟᱫᱚ ᱩᱱᱠᱩ ᱠᱚ ᱡᱮᱱᱚ ᱡᱟᱦᱟᱱᱟᱜ ᱦᱚᱭ ᱦᱤᱸᱥᱤᱫ ᱡᱮᱱᱚ ᱵᱟᱹᱲᱤᱡ ᱦᱚᱭ ᱦᱤᱸᱥᱤᱫ ᱡᱮᱱᱚ ᱵᱟᱝ ᱞᱟᱜᱟᱜ ᱵᱤᱧ ᱠᱤᱫᱤᱧ ᱠᱚ ᱡᱟᱦᱟ ᱦᱚᱭ ᱦᱤᱸᱥᱤᱫ ᱠᱚ ᱡᱮᱱᱚ ᱵᱟᱝ ᱞᱟᱜᱟᱜ ᱚᱱᱟ ᱞᱟᱹᱜᱤᱫ ᱛᱮᱞᱮ ᱵᱚᱸᱜᱟᱵᱩᱨᱩ ᱟᱠᱚᱣᱟ ᱦᱩᱸ ᱦᱮᱸ ᱟᱞᱚ ᱠᱚ ᱞᱟᱜᱟᱣᱼᱟ ᱚᱱᱟ ᱠᱚ ᱞᱟᱹᱜᱤᱫ ᱛᱮ ᱱᱤᱭᱟᱹ ᱫᱚᱼᱼ
ᱚ ᱟᱪᱪᱷᱟ ᱟᱪᱪᱷᱟ ᱛᱟᱦᱚᱞᱮ ᱮᱨᱚᱜ ᱥᱤᱢ ᱯᱮ ᱡᱚᱢ ᱠᱮᱫ ᱠᱚᱣᱟ᱾
ᱦᱮᱸ ᱚᱱᱟ ᱫᱚᱞᱮ ᱡᱚᱢ ᱠᱮᱫ ᱠᱚᱣᱟ᱾
ᱛᱟᱯᱚᱨᱮ ᱱᱤᱛᱚᱜ ᱟᱨᱦᱚᱸ ᱦᱟᱹᱲᱭᱟᱹᱲ ᱥᱤᱢ ᱠᱚ ᱡᱚᱢ ᱠᱚᱣᱟ᱾
ᱟᱫᱚ ᱟᱞᱮᱴᱷᱮᱱ ᱫᱚ ᱦᱟᱹᱲᱭᱟᱹᱲ ᱥᱤᱢ ᱫᱚ ᱵᱟᱞᱮ ᱡᱚᱢᱮᱫ ᱠᱚᱣᱟ ᱟᱞᱮᱫᱚ ᱢᱟᱱᱮ ᱵᱟᱠᱚ ᱠᱚᱨᱟᱣ ᱟᱹᱜᱩ ᱟᱠᱟᱫᱟᱼᱼ ᱛᱚ ᱱᱚᱣᱟ ᱫᱚ ᱵᱟᱝ ᱦᱩᱭᱩᱜ ᱠᱟᱱᱟ᱾
ᱦᱩᱸ ᱟᱫᱚ ᱯᱚᱨᱮ ᱫᱚ ᱥᱮᱭ ᱟᱫᱚ ᱥᱚᱨᱦᱟᱭ ᱱᱟᱛᱮ ᱯᱚᱨᱚᱵᱚᱜᱼᱟ ᱢᱚᱱᱮ ᱦᱚᱭ ᱥᱮ ᱚᱱᱟ ᱛᱟᱞᱟᱨᱮ ᱵᱷᱟᱫᱚᱨ ᱵᱚᱸᱜᱟ ᱡᱟᱱᱛᱷᱟᱲ ᱟᱹᱰᱤ ᱡᱟᱭᱜᱟ ᱠᱚᱨᱮ ᱜᱮᱠᱚ ᱢᱟᱱᱟᱣᱟ ᱵᱚᱸᱜᱟ ᱵᱩᱨᱩᱭ ᱜᱮᱭᱟ᱾ ᱥᱚᱦᱚᱨᱟᱭ ᱥᱟᱠᱨᱟᱛ ᱢᱟᱜᱷ ᱥᱤᱢ ᱟᱸᱡᱚᱢᱚᱜ ᱠᱟᱱᱟ᱾ ᱨᱚᱲ ᱠᱚ ᱟᱸᱡᱚᱢᱚᱜ ᱠᱟᱱᱟ ᱥᱮ?